ᱟᱫᱚ ᱵᱟᱭ
ᱡᱚᱦᱟᱨ ᱜᱮ ᱜᱚᱢᱠᱮ
ᱡᱚᱦᱟᱨ ᱡᱚᱦᱟᱨ ᱢᱮᱱᱟᱜ ᱵᱤᱱᱟ ᱟᱹᱞᱤᱧ ᱫᱚ ᱱᱟᱭ ᱱᱟᱯᱟᱭ ᱜᱮ ᱟᱨ ᱟᱹᱵᱤᱱ ᱫᱚ
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱟᱨ ᱚᱲᱟᱜ ᱠᱚᱥᱮ ᱪᱮᱫ ᱞᱮᱠᱟ
ᱦᱮᱸ ᱚᱲᱟᱜ ᱠᱚ ᱥᱮᱨᱮᱱ ᱦᱚᱸ ᱚᱲᱟᱜ ᱨᱮᱱ ᱦᱚᱲ ᱦᱚᱸ ᱱᱟᱭ ᱱᱟᱯᱟᱭ ᱜᱮ ᱢᱳᱴᱟᱢᱩᱴᱤ ᱢᱮᱱᱟᱜ ᱠᱚᱣᱟ
ᱦᱳᱭ
ᱟᱫᱚ ᱟᱫᱚ ᱪᱮᱫ ᱠᱚᱵᱤᱱ ᱪᱤᱠᱟᱹᱭ ᱜᱮᱭᱟ?
ᱪᱤᱠᱟᱹ ᱫᱚ ᱱᱚᱜᱼᱚᱭ ᱱᱚᱜᱼᱚᱭ ᱨᱚᱯᱚᱲ ᱦᱩᱭᱩᱜ ᱠᱟᱱᱟ
ᱚ ᱟᱫᱚ ᱯᱟᱲᱦᱟᱣ ᱠᱚᱵᱤᱱ ᱯᱟᱲᱦᱟᱜ ᱜᱮᱭᱟ ᱥᱮ ᱪᱮᱫ
ᱚᱱᱟ ᱫᱚ ᱦᱟᱸᱜ ᱯᱟᱨᱥᱚᱱᱟᱞ ᱥᱮᱫ ᱜᱮ ᱦᱩᱭᱱᱟ ᱟᱫᱚ ᱞᱟᱦᱟ ᱨᱮᱠᱚ ᱢᱮᱱ ᱠᱟᱜ ᱞᱮᱠᱟᱛᱮ ᱜᱟᱭᱤᱰ ᱞᱟᱭᱤᱱᱥ ᱪᱠᱮ ᱚᱱᱩᱥᱟᱨ ᱫᱚ ᱱᱟᱦᱟᱜ ᱟᱵᱚ ᱱᱤᱡᱮᱨᱟᱜ ᱫᱚ ᱵᱟᱵᱚᱱ ᱜᱟᱞᱢᱟᱨᱟᱜᱼᱟ ᱦᱟᱸᱜ ᱡᱟᱦᱟᱱᱟᱜ ᱢᱟᱱᱮ ᱤᱭᱟᱹ ᱴᱚᱯᱤᱠ ᱱᱤᱭᱮ ᱜᱮᱵᱚᱱ ᱠᱚᱛᱷᱟᱭᱟ
ᱟᱪᱪᱷᱟ
ᱦᱳᱭ
ᱟᱫᱚ ᱚᱢᱵᱚᱵᱚᱛᱤ ᱠᱚᱢᱟ ᱯᱟᱨᱚᱢᱮᱱᱟ ᱪᱮᱫ ᱞᱮᱠᱟ ᱯᱮ ᱢᱟᱱᱟᱣ ᱵᱟᱛᱟᱣ ᱠᱮᱫ
ᱦᱚᱭ ᱟᱢᱵᱟᱵᱟᱛᱤ ᱠᱚᱦᱚ ᱯᱟᱨᱚᱢ ᱵᱟᱲᱟᱭᱮᱱᱟ ᱢᱟᱱᱟᱣ ᱠᱚᱫᱚ ᱴᱷᱤᱠ ᱜᱮ ᱦᱩᱭ ᱵᱟᱲᱟᱭᱮᱱᱟ ᱪᱮᱫ ᱞᱮᱠᱟ ᱢᱟᱱᱟᱣ ᱵᱟᱲᱟ ᱦᱩᱭᱩᱜ ᱛᱟᱦᱮᱱᱟ ᱚᱱᱠᱟᱜ ᱜᱮ ᱱᱟᱦᱟᱜ ᱢᱟᱱᱮ ᱟᱢᱵᱟᱵᱟᱛᱤ ᱨᱮᱫᱚ ᱱᱟᱦᱟᱜ ᱟᱞᱮ ᱯᱟᱦᱴᱟ ᱥᱮᱫ ᱫᱚ ᱱᱟᱦᱟᱜ ᱱᱟᱦᱮᱞ ᱠᱚ ᱥᱤ ᱠᱚ ᱩᱱ ᱦᱤᱞᱳᱜ ᱫᱚ ᱱᱟᱦᱟᱜ ᱵᱟᱭ ᱜᱟᱱᱚᱜᱼᱟ
ᱦᱩᱸ
ᱩᱱᱤ ᱫᱚ ᱫᱷᱤᱨᱤ ᱪᱮᱛᱟᱱ ᱨᱮᱜᱮ ᱫᱚᱦᱚ ᱠᱟᱭ ᱦᱩᱭᱩᱜᱼᱟ ᱟᱨ ᱩᱱ ᱦᱤᱞᱳᱜ ᱫᱚ ᱱᱟᱦᱟᱜ ᱥᱩᱠᱨᱤ ᱠᱚ ᱠᱷᱟᱹᱥᱤ ᱠᱚ ᱵᱷᱤᱸᱫᱟᱹᱲ ᱦᱩᱭᱩᱜᱼᱟ ᱟᱨ ᱠᱟᱱᱴᱷᱟᱲ ᱵᱤᱞᱤ ᱠᱚ ᱡᱚᱢ ᱦᱩᱭᱩᱜᱼᱟ ᱦᱟᱸ ᱯᱤᱴᱷᱟᱹ ᱯᱤᱴᱷᱟᱹ ᱦᱩᱭᱩᱜᱼᱟ ᱟᱭᱩᱵᱮᱫ ᱱᱟᱦᱟᱜ ᱟᱨ ᱴᱩᱠᱩᱡ ᱦᱟᱺᱰᱤ ᱚᱱᱟ ᱧᱩᱛᱩᱢ ᱧᱩᱛᱩᱢᱛᱩᱢ ᱛᱮ ᱫᱚᱦᱚ ᱠᱟᱜ ᱦᱩᱭᱩᱜᱼᱟ
ᱦᱩᱸ
ᱟᱨ ᱩᱱᱠᱩ ᱟᱹᱠᱤᱞ ᱦᱟᱯᱲᱟᱢ ᱠᱚ ᱡᱟᱦᱟᱸᱭ ᱠᱚ ᱥᱮᱱ ᱠᱟᱱ ᱚᱱᱟ ᱟᱢᱵᱟᱵᱟᱛᱤ ᱧᱩᱛᱩᱢ ᱛᱮ ᱩᱱᱠᱩ ᱪᱚᱰᱚᱨ ᱠᱚ ᱦᱩᱭᱩᱜᱼᱟ
ᱦᱳᱭ ᱩᱱᱠᱩ ᱫᱤᱥᱟᱹ ᱠᱚ ᱦᱩᱭᱩᱜᱼᱟ ᱚᱱᱟ ᱠᱚ ᱦᱳᱭ ᱟᱨ ᱡᱚᱢ ᱧᱩ ᱪᱟᱞᱟᱜᱼᱟ ᱡᱟᱦᱟᱸ ᱟᱨ ᱡᱟᱦᱟᱸ ᱚᱠᱚᱭ ᱫᱚ ᱵᱟᱨ ᱫᱤᱱ ᱠᱚ ᱢᱟᱱᱟᱣᱟ ᱡᱟᱦᱟᱸᱭ ᱠᱚᱫᱚ ᱯᱮ ᱫᱤᱱ ᱠᱚ ᱢᱟᱱᱟᱣ ᱛᱟᱦᱮᱱᱟ ᱟᱫᱚ ᱮᱭᱥᱮᱭ ᱟᱜᱟᱨ ᱫᱮᱠᱷᱟ ᱧᱮᱞ ᱞᱮᱠᱟᱜ ᱢᱚᱸᱡᱽ ᱛᱮ ᱛᱟᱦᱚᱞᱮ ᱫᱚ ᱢᱤᱫ ᱫᱤᱱ ᱜᱤ ᱢᱚᱡᱽ ᱛᱮᱫᱚ ᱱᱟᱦᱟᱜ ᱛᱟᱦᱮᱱᱟ ᱟᱫᱚ ᱡᱟᱦᱟᱸᱭ ᱠᱚ ᱟᱯᱚᱨ ᱠᱚᱠᱚ ᱠᱩᱲᱟᱹᱣ ᱟᱠᱟᱜᱼᱟ ᱱᱟᱦᱟᱜ ᱩᱱᱠᱩ ᱫᱚ ᱯᱮ ᱫᱤᱱ ᱠᱚ ᱢᱟᱱᱟᱣᱟ ᱡᱟᱦᱟᱸᱭ ᱵᱟ ᱠᱩᱲᱟᱹᱣ ᱠᱟᱜ-ᱟ ᱩᱝᱠᱩ ᱫᱚᱥᱟᱨ ᱠᱷᱡ ᱜᱮ ᱦᱟᱸᱜ ᱠᱟᱹᱢᱤ ᱠᱚ ᱞᱟᱜᱼᱟ, ᱦᱳᱭ ᱛᱟᱦᱞᱮ ᱟᱯᱮ ᱥᱮᱫ ᱫᱚ ᱚᱠᱟ ᱞᱮᱠᱟ ᱠᱚ ᱢᱟᱱᱟᱣ ᱛᱟᱦᱮᱱᱟ
ᱩᱸ ᱟᱞᱤᱧ ᱟᱞᱮ ᱦᱚᱸ ᱟᱯᱮᱠ ᱜᱮ ᱚᱱᱠᱟ ᱜᱮ ᱢᱟᱱᱟᱣ ᱵᱟᱛᱟᱣ ᱜᱮᱭᱟᱞᱮ ᱩᱸ ᱩᱞ ᱠᱚ ᱠᱟᱱᱴᱷᱟᱲ ᱠᱚ ᱥᱟᱶᱛᱮ ᱥᱟᱶᱛᱮ ᱥᱩᱠᱨᱤ ᱡᱤᱞ ᱠᱚᱞᱮ ᱯᱤᱴᱷᱟᱹᱭᱟ ᱚᱱᱟ ᱠᱚ ᱵᱚᱸᱜᱟ ᱵᱩᱨᱩᱭ ᱜᱮᱭᱟᱞᱮ ᱟᱞᱮ ᱦᱚᱸᱞᱮ ᱡᱚᱢ ᱜᱮᱭᱟ ᱥᱟᱶᱛᱮ ᱡᱟᱦᱟᱸ ᱦᱟᱺᱰᱤ ᱠᱚ ᱢᱮᱱᱟᱜ ᱫᱚ ᱦᱟᱯᱲᱟᱢ ᱵᱟᱠᱷᱨᱟ ᱠᱚᱛᱮ ᱚᱱᱟ ᱠᱚ ᱟᱠᱚᱞᱮ ᱮᱢᱟ ᱠᱚᱣᱟ ᱪᱚᱰᱚᱨ ᱟᱠᱚᱣᱟᱞᱮ ᱟᱨ ᱚᱱᱮ ᱡᱟᱦᱟᱸ ᱠᱚ ᱦᱟᱥᱟ ᱦᱚᱸ ᱵᱟᱠᱚ ᱡᱚᱴᱮ ᱫᱟ ᱩᱱᱫᱤᱱ ᱨᱮᱫᱚ
ᱦᱮᱸ
ᱦᱮᱸ ᱥᱮ ᱚᱱᱠᱟ ᱜᱮᱞᱮ ᱢᱟᱱᱟᱣ ᱵᱟᱛᱟᱣ ᱜᱮᱭᱟ ᱟᱞᱮ ᱥᱮᱱ ᱫᱚ
ᱦᱳᱭ ᱟᱹᱰᱤ ᱱᱟᱯᱟᱭ ᱠᱟᱛᱷᱟ ᱵᱮᱱ ᱢᱮᱱ ᱠᱮᱜᱼᱟ ᱟᱵᱚ ᱥᱟᱱᱟᱢ ᱦᱚᱲᱜᱮ ᱚᱝᱠᱟ ᱜᱮᱵᱚᱱ ᱢᱟᱱᱮ ᱵᱚᱱ ᱢᱤᱞᱟᱹᱜ ᱠᱟᱱ ᱛᱟᱵᱚᱱ ᱜᱮᱭᱟ ᱛᱟᱦᱞᱮ ᱟᱵᱚᱣᱟᱜ ᱱᱚᱣᱟ ᱮᱱᱛᱮᱜ ᱡᱟᱦᱟᱸ ᱵᱚᱱ ᱯᱩᱡᱟᱹᱭᱮᱫ ᱠᱟᱱ ᱵᱚᱱ ᱥᱮ ᱵᱚᱱ ᱢᱮᱱᱛᱮ ᱵᱚᱱ ᱵᱚᱸᱜᱟ ᱵᱩᱨᱩ ᱠᱚᱵᱚᱱ ᱫᱤᱥᱟᱹᱭᱮᱫ ᱠᱚᱣᱟ ᱱᱚᱣᱟ ᱚᱱᱟ ᱧᱩᱛᱩᱢ ᱛᱮ ᱦᱳᱭ ᱛᱟᱦᱚᱞᱮ ᱜᱚᱢᱠᱮ ᱫᱟᱜ ᱡᱟᱹᱯᱩᱫ ᱠᱚᱫᱚ ᱪᱮᱫ ᱞᱮᱠᱟ ᱟᱯᱮᱥᱮᱫ ᱫᱚ
ᱟᱞᱮ ᱥᱮᱱ ᱫᱚ ᱚᱱᱮ ᱦᱚᱞᱟ ᱦᱚᱞᱟ ᱠᱷᱚᱱ ᱫᱚ ᱫᱟᱜ ᱡᱟᱹᱯᱩᱫ ᱟᱨᱟᱢᱵᱚ ᱠᱟᱜᱼᱟᱭ ᱢᱚᱴᱟᱢᱩᱴᱤ ᱦᱮᱸ ᱫᱟᱜᱮᱼᱟᱭ ᱵᱷᱟᱜᱤ ᱜᱮ ᱛᱮᱦᱮᱧ ᱫᱚ ᱛᱷᱤᱨ ᱠᱟᱜᱼᱟᱭ ᱱᱤᱛᱚᱜ ᱫᱚ ᱱᱤᱛᱚᱜ ᱫᱚ ᱯᱷᱟᱠᱟ ᱠᱟᱜᱼᱟᱭ ᱟᱨ ᱟᱯᱮ ᱥᱮᱱ ᱫᱚ
ᱦᱳᱭ ᱟᱞᱮᱥᱮᱫ ᱦᱚᱸ ᱫᱟᱜ ᱡᱟᱹᱯᱩᱫ ᱦᱩᱭ ᱵᱟᱲᱟᱭᱮᱱ ᱜᱮᱭᱟ ᱴᱷᱤᱠ ᱜᱮ ᱟᱨ ᱠᱟᱡᱟᱠᱮ ᱫᱟᱜ ᱵᱟᱲᱟ ᱠᱮᱫ ᱜᱮᱭᱟ
ᱟᱫᱚ ᱛᱮᱦᱤᱧ ᱫᱚ ᱱᱟᱦᱟᱜ ᱛᱷᱚᱲᱟ ᱜᱟᱱ ᱴᱷᱤᱠ ᱧᱚᱜ ᱜᱮ ᱢᱮᱱᱟᱜᱼᱟ ᱟᱫᱚ ᱵᱟᱝ ᱵᱩᱪᱩᱜ ᱠᱟᱱᱟ ᱚᱱᱠᱟ ᱦᱩᱭ ᱫᱟᱲᱮᱭᱟᱜᱼᱟ ᱯᱟᱥᱮ ᱟᱹᱭᱩᱵ ᱵᱮᱞᱟ ᱦᱚᱛᱮᱛᱮ ᱡᱩᱫᱤ ᱫᱟᱜ ᱮ ᱡᱟᱹᱲᱤ ᱫᱟᱲᱮᱭᱟᱜ ᱦᱳᱭ
ᱟᱫᱚ ᱞᱟᱹᱭᱮᱫᱼᱟ ᱞᱤᱧ ᱡᱮ ᱚᱠᱟ ᱥᱮᱱ ᱯᱮ ᱫᱟᱬᱟ ᱠᱚᱯᱮ ᱪᱟᱞᱟᱜ ᱜᱮᱭᱟ ᱯᱤᱠᱱᱤᱠ ᱠᱚ
ᱦᱳᱭ ᱡᱚᱠᱷᱚᱱ ᱯᱟᱹᱦᱤᱞ ᱮᱱᱛᱮᱫ ᱯᱤᱠᱱᱤᱠ ᱠᱚᱫᱚ ᱟᱞᱮ ᱫᱚ ᱱᱟᱜ ᱞᱮ ᱪᱟᱞᱟᱜᱼᱟ ᱱᱟ ᱵᱩᱨᱩ ᱠᱚᱜᱮ ᱜᱟᱰᱟ ᱟᱲᱮ ᱠᱚᱜᱮ ᱱᱟ. ᱭ ᱱᱟᱞᱟ ᱠᱚᱨᱮᱜᱮ ᱱᱟᱹᱭ ᱱᱟᱞᱟ ᱠᱚᱨᱮ ᱜᱤ ᱚᱱᱟ ᱠᱚᱨᱮ ᱜᱮᱞᱮ ᱪᱟᱞᱟᱜ ᱛᱟᱦᱮᱸᱱᱟ ᱟᱛᱳ ᱠᱷᱚᱱ ᱵᱟᱭᱨᱮ ᱫᱚ ᱵᱟᱞᱮ ᱪᱟᱞᱟᱜ ᱟᱞᱮ ᱫᱚ ᱚᱱᱟ ᱩᱱ ᱦᱤᱞᱳᱜ ᱫᱚ ᱩᱱ ᱦᱤᱞᱳᱜ ᱫᱚ ᱞᱟᱹᱭ ᱞᱟᱹᱭᱟᱢ ᱠᱟᱱᱟ ᱛᱟᱦᱚᱞᱮ ᱪᱮᱫ ᱞᱮᱠᱟ ᱢᱟᱱᱮ ᱩᱱ ᱦᱤᱞᱚᱜ ᱫᱚ ᱥᱮᱛᱟᱜ ᱵᱮᱨᱮᱫ ᱠᱟᱛᱮᱫ ᱰᱟᱹᱵᱽᱨᱟᱹ ᱠᱟᱛᱮᱜ ᱟᱨ ᱮᱱᱛᱮᱫ ᱩᱢ ᱰᱟᱹᱵᱽᱨᱟᱹ ᱠᱟᱛᱮᱫ ᱥᱮᱛᱟᱜ ᱨᱮ ᱟᱫᱚ ᱚᱲᱟᱜ ᱨᱮ ᱤᱥᱤᱱ ᱵᱟᱥᱟᱝ ᱦᱩᱭᱩᱜᱼᱟ
ᱦᱩᱸ
ᱚᱲᱟᱜ ᱨᱮ ᱤᱥᱤᱱ ᱵᱟᱥᱟᱝ ᱠᱟᱛᱮᱜ ᱚᱲᱟᱜ ᱨᱮ ᱡᱚᱢ ᱵᱟᱲᱟ ᱞᱟᱦᱟ ᱦᱩᱭᱮᱱ ᱜᱮ ᱛᱟᱨᱯᱚᱫᱮ ᱛᱤᱱᱟᱹᱜ ᱜᱟᱛᱮ ᱠᱚᱲᱟ ᱢᱮᱱᱟᱜ ᱞᱮᱭᱟᱞᱮ ᱦᱟᱸᱜ ᱟᱫᱚᱞᱮ ᱯᱷᱳᱱ ᱛᱮᱞᱮ ᱨᱚᱯᱚᱲᱮᱱ ᱜᱮ ᱚᱱᱠᱟ ᱛᱤᱠᱤᱱ ᱵᱮᱲᱟ ᱦᱳᱭ
ᱦᱩᱸ ᱦᱩᱸ
ᱟᱫᱚ ᱛᱤᱠᱤᱱ ᱵᱮᱲᱟ ᱞᱮᱮ ᱯᱷᱚᱱ ᱛᱮᱞᱮ ᱨᱚᱯᱚᱲᱟᱱ ᱜᱮ ᱟᱫᱚ ᱱᱟᱦᱟᱜ ᱟᱞᱮᱭᱟᱜ ᱚᱲᱟᱜ ᱨᱮ ᱡᱚᱢ ᱵᱟᱲᱟ ᱠᱟᱛᱮᱫ ᱱᱟᱦᱟᱜ ᱡᱚᱛᱚ ᱦᱚᱲ ᱟᱯᱱᱟᱨ ᱚᱱᱟ ᱨᱮ ᱡᱚᱢ ᱞᱟᱦᱟ ᱠᱟᱛᱮᱫ ᱟᱫᱚ ᱜᱟᱹᱰᱤ ᱨᱮᱞᱮ ᱫᱮᱡ ᱮᱱᱟ ᱱᱟᱦᱟᱜ ᱜᱮᱥ ᱴᱟᱹᱝᱠᱤ ᱢᱤᱫᱴᱮᱱ ᱞᱮ ᱥᱟᱵ ᱠᱮᱫ ᱜᱮ ᱱᱟᱦᱟᱜ ᱪᱩᱞᱦᱟᱹᱠᱩ ᱟᱨ ᱞᱩᱭ ᱦᱟᱹᱠᱩ
ᱚᱸ
ᱦᱚᱸ ᱟᱨ ᱡᱤᱞ ᱛᱮᱭᱟᱜ ᱛᱟᱦᱮᱱᱟ ᱦᱟᱸᱜ ᱟᱨ ᱯᱟᱨᱴᱤ ᱞᱟᱹᱜᱤᱫ ᱢᱟᱢ ᱵᱟᱲᱟᱭ ᱜᱮ ᱛᱷᱚᱲᱟ ᱱᱟᱦᱟᱜ ᱮᱱᱛᱮ ᱫᱚᱨᱠᱟᱨᱚᱜ ᱜᱮᱭᱟ ᱡᱟᱦᱟᱸᱭ ᱠᱚ ᱡᱟᱦᱟᱸᱴᱟᱜ ᱪᱟᱹᱭᱟᱹᱵᱟ ᱚᱱᱟ ᱦᱤᱥᱟᱹᱵ ᱛᱮ ᱟᱫᱚ ᱱᱟᱦᱟᱜ ᱚᱱᱟ ᱛᱤᱠᱤᱱ ᱛᱤᱠᱤᱱ ᱠᱷᱫᱚ ᱟᱹᱭᱩ ᱵᱤᱨ ᱥᱚᱢᱚᱭ ᱠᱚᱫᱚ ᱚᱱᱟ ᱜᱟᱰᱟ ᱟᱹᱰᱤ ᱥᱮᱫ ᱨᱮᱜᱮ ᱛᱚ ᱵᱚᱜᱚᱞ ᱨᱮᱜᱮ ᱚᱱᱛᱮ ᱨᱮᱜᱮ ᱤᱥᱤᱱ ᱵᱟᱥᱟᱝ ᱠᱮᱜ ᱜᱮᱭᱟ ᱟᱨ ᱞᱮ ᱧᱩ ᱡᱚᱢ ᱵᱟᱲᱟ ᱠᱮᱜ ᱜᱮᱭᱟ ᱟᱨ ᱱᱟᱦᱟᱜ ᱞᱮ ᱦᱮᱡ ᱮᱱ ᱜᱮ ᱚᱲᱟᱜ ᱛᱮ ᱦᱚᱭ ᱟᱨ ᱵᱟᱨ ᱦᱮ ᱠᱚᱫᱚ ᱱᱟᱦᱟᱜ ᱵᱟᱞᱮ ᱥᱮᱱᱚᱜ ᱛᱟᱦᱮᱱᱟ ᱟᱞᱮ ᱥᱮᱫ ᱫᱚ ᱟᱹᱛᱩ ᱠᱷᱚᱱ ᱵᱟᱨᱦᱮ ᱫᱚ ᱵᱟᱞᱮ ᱪᱟᱞᱟᱜ ᱛᱟᱦᱮᱱᱟ ᱩᱱ ᱦᱤᱞᱚᱜ ᱫᱚ ᱦᱚᱭ ᱛᱟᱦᱞᱮ ᱜᱚᱢᱠᱮ ᱯᱤᱠᱱᱤᱠ ᱫᱚ ᱚᱠᱟ ᱯᱮ ᱪᱟᱞᱟᱜ ᱛᱟᱦᱮᱱᱟ ᱟᱨ ᱟᱨ ᱚᱠᱟ ᱨᱮ ᱯᱮ ᱢᱟᱱᱟᱣ ᱛᱟᱦᱮᱱᱟ
ᱟᱞᱮ ᱛᱚ ᱢᱮᱱᱟᱜ ᱜᱮᱭᱟᱞᱮ ᱫᱤᱜᱷᱟᱹ ᱠᱚ ᱢᱮᱱᱟᱜ ᱛᱟᱞᱮᱭᱟ
ᱦᱚᱭ
ᱫᱤᱜᱷᱟᱹ ᱢᱮᱱᱟᱜᱼᱟ ᱠᱳᱞᱠᱟᱛᱟ ᱢᱮᱱᱟᱜᱼᱟ ᱦᱟᱣᱲᱟ ᱠᱚ ᱢᱮᱱᱟᱜᱼᱟ
ᱦᱚᱭ
ᱚᱱᱟ ᱠᱚᱞᱮ ᱪᱟᱞᱟᱣ ᱵᱟᱲᱟᱜ ᱜᱮᱭᱟ ᱫᱟᱬᱟ ᱠᱚ
ᱚ ᱛᱟᱦᱚᱞᱮ ᱢᱟ ᱛᱚᱵᱮ ᱟᱹᱰᱤ ᱥᱩᱨ ᱜᱮ ᱢᱮᱱᱟᱜ ᱯᱮᱭᱟ ᱫᱤᱜᱷᱟ ᱫᱚ ᱱᱟᱦᱟᱜ ᱡᱟᱹᱱᱤᱡ
ᱟᱫᱚ ᱞᱟᱹᱭᱼᱟ ᱞᱤᱧ ᱡᱮ ᱟᱵᱚᱣᱟᱜ ᱥᱟᱱᱛᱟᱲᱟᱜ ᱥᱟᱱᱟᱢ ᱦᱚᱲᱟᱜ ᱜᱮ ᱡᱟᱦᱟᱸ ᱛᱤᱨᱤᱥ ᱥᱮ ᱡᱩᱱ ᱦᱤᱡᱩᱜ ᱠᱟᱱᱟ ᱚᱱᱟ ᱫᱚ ᱪᱮᱫ ᱞᱮᱠᱟ ᱯᱮ ᱢᱟᱱᱟᱣ ᱵᱟᱛᱟᱣ ᱜᱮᱭᱟ ᱟᱯᱮ ᱥᱮᱱ ᱫᱚ
ᱦᱮ ᱟᱵᱚᱣᱟᱜ ᱱᱟᱦᱟᱜ ᱱᱚᱣᱟᱴᱟᱜ ᱡᱟᱦᱟᱸ ᱮᱱᱛᱮᱫ ᱱᱚᱣᱟ ᱛᱤᱥ ᱡᱩᱱ ᱢᱟᱦᱟ ᱡᱟᱦᱟᱸ ᱮᱱᱛᱮᱫ ᱟᱹᱰᱤ ᱫᱩᱠ ᱨᱮᱭᱟᱜ ᱠᱟᱛᱷᱟ ᱱᱚᱣᱟ ᱡᱟᱦᱟᱸ ᱮᱱᱛᱮᱜ ᱟᱵᱚ
ᱦᱩᱸ
ᱟᱵᱚ ᱞᱟᱹᱜᱤᱫ ᱛᱮ ᱡᱟᱦᱟᱸ ᱱᱩᱠᱩ ᱢᱟᱭᱟᱝ ᱜᱟᱰᱟ ᱫᱟᱜ ᱠᱚ ᱟᱹᱛᱩ ᱞᱮᱫ ᱟᱨ ᱠᱚ ᱯᱷᱩᱨᱜᱟᱹᱞ ᱞᱟᱹᱜᱤᱫ ᱠᱚ ᱞᱟᱹᱲᱦᱟᱹᱭ ᱞᱮᱱ ᱥᱤᱫᱟᱹ ᱠᱟᱱᱦᱩ ᱪᱟᱸᱫᱽ ᱵᱷᱟᱭᱨᱚ ᱯᱷᱩᱞᱚ ᱡᱦᱟᱱᱚ ᱱᱩᱠᱩ ᱞᱟᱹᱜᱤᱫ ᱛᱮᱫᱚ ᱱᱟᱦᱟᱜ ᱟᱹᱰᱤ ᱱᱟᱯᱟᱭ ᱟᱨ ᱟᱹᱰᱤ ᱢᱚᱡᱽ ᱛᱮᱜᱮ ᱯᱩᱡᱟᱹ ᱵᱩᱨᱩ ᱞᱟᱹᱜᱤᱫ ᱛᱮ ᱥᱟᱯᱲᱟᱣ ᱫᱚ ᱦᱩᱭᱩᱜ ᱛᱟᱦᱮᱱ ᱜᱮᱭᱟ ᱱᱚᱛᱮ ᱦᱚᱸ
ᱦᱩᱸᱻ
ᱟᱸᱻ ᱟᱹᱰᱤ ᱱᱟᱯᱟᱭ ᱟᱛᱩ ᱨᱮᱫᱚ ᱱᱟᱦᱟᱜ ᱚᱱᱠᱟ ᱫᱚ ᱵᱟᱝ ᱦᱩᱭᱩᱜᱼᱟ ᱢᱮᱱᱠᱷᱟᱱ ᱡᱟᱦᱟᱸ ᱴᱷᱮᱱ ᱢᱮᱱᱟᱜ ᱠᱤᱱᱟᱹ ᱮᱱᱛᱮᱫ ᱢᱩᱨᱛᱤ ᱨᱮᱱ ᱡᱟᱦᱟᱸ ᱴᱷᱮᱱ ᱵᱚᱱ ᱵᱮᱱᱟᱣ ᱠᱟᱜ ᱟᱫᱚ ᱟᱞᱮ ᱦᱚᱸᱞᱮ ᱥᱮᱞᱮᱫᱚᱜ ᱜᱮᱭᱟ ᱚᱸᱰᱮ ᱥᱮᱛᱟᱜ ᱨᱮ ᱩᱢ ᱰᱟᱹᱵᱨᱟᱹ ᱠᱟᱛᱮᱫ ᱢᱟᱺᱡᱷᱤ ᱛᱷᱟᱱ ᱠᱚ ᱰᱚᱵᱚᱜ ᱵᱟᱲᱟ ᱠᱟᱛᱮᱫ ᱮᱱᱮᱡ ᱥᱮᱨᱮᱧ ᱠᱟᱛᱮᱫ ᱤᱭᱟᱹ ᱠᱟᱛᱮᱫ ᱚᱸᱰᱮ ᱠᱷᱚᱡ ᱱᱟ ᱱᱟᱭᱠᱮ ᱦᱟᱲᱟᱢ ᱠᱚ ᱤᱭᱟᱹ ᱠᱟ ᱠᱟᱛᱮᱫ ᱚᱸᱰᱮ ᱠᱷᱚ ᱜᱮ ᱦᱟᱸᱜ ᱥᱮᱱᱚᱜ ᱦᱩᱭᱩᱜᱼᱟ ᱚᱸᱰᱮ ᱡᱟᱦᱟᱸ ᱴᱷᱮᱱ ᱮᱱᱛᱮᱫ ᱢᱮᱱᱟᱜ ᱠᱤᱱ ᱩᱱᱠᱤᱱ ᱵᱩᱱ ᱵᱮᱱᱟᱣ ᱠᱟᱜ ᱠᱤᱱ
ᱚᱸ
ᱚᱸᱰᱮ ᱪᱟᱞᱟᱣ ᱦᱩᱭᱩᱜᱼᱟ ᱡᱚᱛᱚ ᱦᱚᱲ ᱠᱚ ᱥᱮᱱ ᱛᱤᱭᱜ ᱦᱟᱸᱜ ᱫᱚᱥ ᱵᱟᱡᱮ ᱮᱜᱟᱨᱚ ᱵᱟᱡᱮ ᱜᱟᱱᱛᱮ ᱟᱫᱚ ᱱᱟᱦᱟᱜ ᱚᱸᱰᱮ ᱜᱮ ᱯᱩᱡᱟᱹ ᱠᱚ ᱮᱴᱟᱴᱚᱜᱼᱟ ᱫᱤᱥᱟᱹ ᱩᱱᱠᱩ ᱫᱤᱥᱟᱹᱭ ᱞᱟᱹᱜᱤᱫ ᱛᱮ ᱟᱭᱢᱟ ᱠᱤᱪᱷᱩ ᱚᱸᱰᱮ ᱚᱸᱰᱮ ᱨᱚᱲ ᱨᱮᱭᱟᱜ ᱫᱟᱣ ᱦᱚᱸ ᱦᱚᱲ ᱵᱚᱱ ᱮᱢᱟ ᱠᱚ ᱛᱟᱦᱮᱱᱟ ᱡᱮ ᱟᱹᱰᱤ ᱜᱟᱱ ᱦᱚᱲ ᱢᱮᱱᱟᱜ ᱵᱚᱱᱟ ᱡᱟᱦᱟᱸᱭ ᱫᱚ ᱵᱟᱠᱚ ᱵᱟᱰᱟᱭᱟ ᱤᱧ ᱵᱟᱨᱮᱛᱮ ᱥᱮ ᱩᱱᱠᱩ ᱵᱟᱨᱮᱛᱮ ᱚᱠᱚᱭ ᱠᱟᱱᱟ ᱩᱱᱠᱤᱱ ᱠᱤᱱ ᱟᱨ ᱪᱮᱫᱟᱜ ᱵᱚᱱ ᱫᱤᱥᱟᱹᱭᱮᱫ ᱠᱤᱱᱟ ᱛᱮᱦᱮᱧ ᱫᱤᱱ ᱞᱮᱠᱟᱱ ᱫᱤᱱ ᱨᱮ
ᱛᱚ ᱩᱱᱠᱩ ᱩᱱᱠᱩ ᱠᱚ ᱫᱤᱥᱟᱹ ᱞᱟᱹᱜᱤᱫ ᱛᱮ ᱚᱸᱰᱮ ᱢᱟᱱᱮ ᱛᱷᱚᱲᱟ ᱨᱚᱲ ᱠᱚ ᱜᱟᱞᱢᱟᱨᱟᱣ ᱚᱸᱰᱮ ᱛᱟᱦᱮᱱ ᱜᱮᱭᱟ ᱡᱟᱦᱟᱸᱭ ᱠᱚ ᱵᱟᱲᱟᱭ ᱠᱷᱟᱡ ᱫᱚ ᱩᱱᱠᱩ ᱫᱚ ᱚᱸᱰᱮ ᱠᱚ ᱥᱮᱞᱮᱫ ᱫᱟᱲᱮᱭᱟᱜᱼᱟ ᱟᱨ ᱯᱨᱳᱜᱨᱟᱢ ᱠᱚ ᱛᱷᱚᱲᱟ ᱵᱚᱦᱩᱛ ᱚᱱᱟᱜᱮ ᱦᱩᱭᱩᱜ ᱛᱟᱦᱮᱱᱟ ᱠᱷᱮᱞᱳᱰ ᱠᱚ ᱵᱚᱞᱮ ᱵᱚᱞ ᱜᱟᱛᱮᱜ ᱵᱚᱞ ᱜᱟᱛᱮᱜ ᱠᱚ ᱫᱚᱦᱚᱭ ᱛᱟᱦᱮᱱᱟ ᱚᱱᱟ ᱥᱚᱸᱜᱮ ᱨᱮᱜᱮ ᱟᱫᱚ ᱚᱱᱟ ᱦᱩᱭ ᱵᱟᱲᱟ ᱠᱟᱛᱮᱫ ᱟᱫᱚ ᱱᱟᱟᱜ ᱵᱚᱞ ᱜᱟᱛᱮᱜ ᱠᱚ ᱤᱭᱟᱹ ᱠᱟᱛᱮ ᱜᱮ ᱟᱫᱚ ᱢᱩᱪᱟᱹᱫ ᱵᱟᱲᱟᱭᱮᱱ ᱜᱮ ᱥᱩᱲᱟᱹ ᱫᱟᱠᱟ ᱠᱚ ᱡᱚᱢ ᱵᱟᱲᱟ ᱠᱮᱫ ᱜᱮ ᱟᱫᱚ ᱦᱳᱭ
ᱛᱟᱦᱚᱞᱮ ᱜᱚᱝᱠᱮ ᱟᱯᱮ ᱥᱮᱫ ᱫᱚ ᱚᱠᱟ ᱞᱮᱠᱟ ᱯᱮ ᱛᱤᱥ ᱡᱩᱱ ᱢᱟᱦᱟ ᱫᱚᱯᱮ ᱚᱠᱟ ᱞᱮᱠᱟ ᱯᱮ ᱫᱤᱥᱟᱹ
ᱟᱞᱮ ᱥᱮ ᱟᱞᱮ ᱦᱚᱸ ᱟᱯᱮ ᱞᱮᱠᱟᱜᱮ ᱚᱱᱠᱟᱜᱮ ᱢᱚᱴᱟᱢᱩᱴᱤ ᱟᱞᱮ ᱢᱟ ᱵᱮᱥᱤ ᱦᱚᱲ ᱵᱟᱪᱩᱜ ᱞᱮᱭᱟ ᱠᱚᱢ ᱜᱮᱭᱟᱞᱮ
ᱦᱮᱸ
ᱛᱚ ᱡᱟᱦᱟᱸᱭ ᱟᱵᱚ ᱠᱚ ᱵᱤᱨ ᱵᱟᱱᱴᱟ ᱠᱚᱣᱟ ᱡᱟᱦᱟᱸ ᱠᱚ ᱪᱤᱛᱟᱹᱨ ᱠᱚ ᱢᱮᱱᱟᱜᱼᱟ ᱦᱮᱸ ᱥᱮ ᱚᱱᱟ ᱠᱚ ᱡᱟᱦᱟᱸ ᱟᱵᱚᱣᱟᱜ ᱫᱳᱣᱵᱟᱹᱴᱤ ᱢᱮᱱᱟᱜ ᱛᱟᱵᱚᱱᱟ ᱦᱮᱸ ᱥᱮ ᱚᱸᱰᱮ ᱚᱸᱰᱮ ᱩᱱᱠᱩᱣᱟᱜ ᱡᱟᱦᱟᱸ ᱪᱷᱚᱵᱤ ᱠᱚ ᱢᱮᱱᱟᱜ ᱛᱟᱠᱚᱣᱟ ᱚᱱᱠᱟ ᱫᱚᱦᱚ ᱠᱟᱛᱮᱫ ᱟᱠᱚ ᱵᱚᱸᱜᱟ ᱵᱳᱨᱳ ᱠᱟᱛᱮᱫ ᱟᱠᱚ ᱥᱩᱱᱩᱢ ᱥᱤᱫᱩᱨ ᱟᱬᱜᱚ ᱠᱟᱛᱮᱜ ᱟᱫᱚ ᱚᱱᱠᱟ ᱠᱟᱹᱢᱤ ᱦᱚᱨᱟ ᱦᱩᱭᱩᱜᱼᱟ ᱟᱨ ᱡᱟᱦᱟᱸ ᱟᱵᱚᱣᱟᱜ ᱩᱱᱟᱹᱜ ᱫᱚ ᱵᱮᱥᱤ ᱵᱟᱹᱪᱩᱜ ᱞᱮᱫᱼᱟ ᱛᱚ ᱡᱟᱦᱟᱸ ᱡᱟᱦᱟᱸ ᱠᱚ ᱞᱮᱠᱪᱟᱨ ᱠᱚ ᱚᱱᱟ ᱠᱚᱫᱚ ᱠᱷᱮᱞ ᱠᱚᱱᱟᱜ ᱡᱟᱦᱟᱱᱟᱜ ᱵᱟᱝ ᱦᱩᱭᱩᱜ ᱜᱮᱭᱟ
ᱚ
ᱛᱟᱨᱯᱚᱨᱮ ᱦᱚᱪᱷᱮ ᱡᱟᱦᱟᱸ ᱠᱷᱟᱹᱡᱟ, ᱲᱤ ᱠᱚ ᱪᱷᱳᱞᱟ ᱠᱚ ᱚᱱᱟ ᱠᱚ ᱮᱢ ᱜᱤᱰᱤ ᱠᱟᱛᱮ ᱪᱟᱵᱟ ᱪᱟᱵᱟ ᱵᱟᱲᱟ ᱦᱩᱭᱩᱜ ᱜᱮᱭᱟ
ᱚ
ᱟᱪᱪᱷᱟ ᱚᱱᱟ ᱢᱤᱫᱴᱮᱱ ᱠᱟᱛᱷᱟ ᱞᱟᱹᱭᱟᱹᱧ ᱵᱤᱱ ᱡᱟᱦᱟᱸᱵᱤᱱ ᱞᱟᱹᱭ ᱠᱮᱫᱼᱟ ᱢᱟᱡᱷᱤ ᱛᱟᱱ ᱚᱱᱟ ᱫᱚ ᱪᱮᱫ ᱞᱮᱠᱟ ᱥᱤᱥᱴᱮᱢ ᱟᱞᱮ ᱥᱮᱱ ᱢᱟ ᱵᱟᱹᱪᱩᱜᱼᱟ ᱦᱮᱸᱥᱮ ᱟᱞᱮᱥᱮᱱ ᱫᱚ ᱵᱟᱹᱪᱩᱜᱼᱟ ᱟᱨ ᱟᱯᱮᱥᱮᱱ ᱪᱮᱫ ᱞᱮᱠᱟᱯᱮ ᱚᱱᱟ ᱫᱚ ᱢᱟ ᱪᱮᱫ ᱞᱮᱠᱟ ᱯᱮ ᱪᱤᱠᱟᱹᱭ ᱜᱮᱭᱟ ᱚᱱᱟ ᱠᱟᱹᱡ ᱪᱚᱞᱩ ᱠᱟᱹᱡ ᱞᱟᱹᱭ ᱞᱮᱠᱷᱟᱱ ᱱᱟᱯᱟᱭ ᱠᱚᱜᱼᱟ
ᱦᱚᱭ ᱟᱹᱰᱤ ᱱᱟᱯᱟᱭ ᱟᱵᱚ ᱦᱚᱲ ᱥᱚᱢᱟᱡᱽ ᱨᱮᱭᱟᱜ ᱫᱚ ᱢᱤᱫᱴᱮᱱ ᱢᱟᱟᱹᱡᱷᱤ ᱛᱷᱟᱱ ᱫᱚ ᱢᱤᱫᱴᱮᱱ ᱢᱟᱺᱡᱷᱤ ᱵᱟᱵᱟ ᱦᱩᱭᱩᱜ ᱠᱟᱱᱟ ᱟᱫᱚ ᱚᱱᱟᱛᱮ ᱡᱟᱦᱟᱱ ᱠᱟᱹᱢᱤ ᱜᱮ ᱠᱩᱲᱟᱹᱜ ᱥᱩᱨᱩ ᱞᱟᱦᱟᱨᱮ ᱮᱛᱚᱦᱚᱵ ᱞᱟᱦᱟᱨᱮ ᱢᱟᱲᱟᱝ ᱨᱮ ᱢᱟᱺᱡᱷᱤ ᱢᱟᱺᱡᱷᱤ ᱵᱟᱵᱟ ᱫᱚ ᱩᱱᱤ ᱫᱚ ᱚᱸᱰᱮ ᱢᱟᱺᱡᱷᱤ ᱛᱷᱟᱱ ᱨᱮᱫᱚ ᱰᱚᱵᱚᱜ ᱠᱟᱛᱮ ᱜᱮ ᱟᱨ ᱱᱟᱭᱮ ᱦᱟᱲᱟᱢᱟᱜ ᱚᱲᱟᱜ ᱫᱚ ᱵᱚᱞᱚᱜ ᱦᱩᱭᱩᱜ ᱜᱮᱭᱟ ᱡᱟᱦᱟᱱᱟᱜ ᱠᱟᱹᱢᱤ ᱮᱛᱚᱦᱚᱵ ᱞᱟᱦᱟ ᱨᱮ ᱦᱳᱭ ᱡᱮᱭ ᱠᱚᱢᱟ ᱡᱤᱱᱤᱥ ᱠᱟᱱ ᱡᱮᱢᱚᱱ ᱵᱟᱦᱟ ᱥᱚᱨᱦᱟᱭ ᱠᱟᱱ ᱥᱮ ᱱᱚᱣᱟ ᱠᱟᱨᱟᱱ ᱠᱷᱟᱨᱟᱢ ᱢᱟᱱᱛᱮ ᱟᱛᱩ ᱠᱷᱟᱨᱟᱢ ᱢᱟᱱ ᱚᱱᱟ ᱢᱟᱺᱡᱷᱤ ᱛᱷᱟᱱ ᱨᱮᱜᱮ ᱦᱩᱭᱩᱜ ᱛᱟᱦᱮᱱ ᱚᱸᱰᱮ ᱠᱷᱚᱱ ᱜᱮᱱᱟᱦᱟᱜ ᱠᱚ ᱟᱛᱮ ᱠᱚ ᱜᱮᱭᱟ ᱟᱫᱚ ᱚᱱᱮ ᱚᱱᱠᱟ ᱜᱮ ᱢᱮᱱᱟᱜᱼᱟ ᱦᱳᱭ
ᱦᱩᱸ
ᱟᱯᱮ ᱥᱮᱫ ᱫᱚ ᱢᱟᱹᱡᱷᱤ ᱥᱷᱟᱱ ᱫᱚ ᱵᱟᱹᱱᱩᱜ
ᱵᱟᱝᱟ ᱟᱞᱮ ᱥᱮᱱ ᱫᱚ ᱢᱟᱹᱡᱷᱤ ᱛᱷᱟᱱ ᱫᱚ ᱵᱟᱹᱪᱩᱜ ᱛᱟᱞᱮᱭᱟ ᱴᱷᱤᱠ ᱜᱮᱭᱟ
ᱟᱫᱚ ᱱᱚᱛᱮ ᱚᱱᱟ ᱧᱩᱛᱩᱢ ᱟᱛᱮ ᱯᱟᱥᱮ ᱱᱟᱣᱟ ᱥᱤᱛᱩᱝ ᱛᱮ ᱦᱟᱲᱟᱢ ᱵᱩᱲᱦᱤ ᱛᱷᱟᱱ ᱜᱩᱰᱦᱟ ᱵᱩᱰᱦᱤ ᱛᱷᱟᱱ᱾
ᱵᱟᱝ ᱵᱟᱝ ᱚᱱᱟ ᱠᱚᱫᱚ ᱵᱟᱹᱪᱩᱜ ᱛᱟᱞᱮᱭᱟ᱾ ᱟᱞᱮᱭᱟᱜ ᱫᱚ ᱚᱱᱠᱟ ᱥᱤᱥᱴᱮᱢ ᱟᱞᱮ ᱥᱮᱱ ᱫᱚ ᱵᱟᱹᱪᱩᱜᱼᱟ᱾ ᱢᱚᱴᱮ ᱢᱩᱴᱤ ᱡᱟᱦᱮᱨ ᱫᱚ ᱢᱮᱱᱟᱜ ᱛᱟᱞᱮᱭᱟ᱾ ᱴᱷᱤᱠ ᱜᱮᱭᱟ ᱡᱟᱦᱮᱨ ᱫᱚ ᱢᱮᱱᱟᱜ ᱛᱟᱞᱮᱭᱟ ᱢᱟᱹᱡᱷᱤ ᱛᱷᱟᱱ ᱫᱚ ᱵᱟᱹᱪᱩᱜᱼᱟ᱾ ᱴᱷᱤᱠ ᱜᱮᱭᱟ ᱛᱟᱞᱦᱮ,